ᱦᱮᱞᱳ᱾
ᱦᱳᱭ ᱱᱟᱯᱟᱭ ᱵᱟᱲᱟ ᱜᱮᱭᱟᱵᱮᱱ᱾
ᱦᱮᱸ, ᱱᱟᱯᱟᱭ ᱵᱟᱲᱟᱟᱭ ᱜᱮᱭᱟᱞᱤᱧ ᱟᱵᱮᱱ ᱯᱮ ᱱᱟᱯᱟᱭ ᱵᱟᱲᱟ ᱜᱮᱭᱟ᱾
ᱦᱳᱭ ᱦᱳᱭ ᱟᱹᱞᱤᱧ ᱦᱚᱸ ᱵᱷᱟᱹᱜᱤ ᱜᱮᱭᱟᱞᱤᱧ ᱱᱟᱯᱟᱭ ᱜᱮᱭᱟᱞᱤᱧ᱾
ᱚᱦ ᱱᱤᱭᱟᱹ ᱫᱷᱟᱹᱵᱤᱡ ᱫᱚ ᱫᱟᱜ ᱡᱟᱹᱲᱤᱮᱫᱟᱭ ᱥᱮ ᱵᱟᱝ ᱛᱟᱦᱞᱮ ᱟᱯᱮ ᱚᱱᱛᱮ ᱫᱚ᱾
ᱦᱳᱭ ᱦᱳᱭ ᱦᱳᱭ᱾ ᱦᱮᱸ ᱫᱟᱜ ᱡᱟᱹᱲᱤ ᱫᱟᱜ ᱡᱟᱹᱲᱤ ᱫᱚ ᱵᱟᱭ ᱫᱟᱜ ᱡᱟᱹᱲᱤᱼᱟ ᱦᱳᱭ ᱚᱠᱚᱭᱴᱟ ᱫᱤᱱ ᱜᱟᱱᱼᱼ ᱠᱷᱚᱱ ᱫᱚ ᱫᱚᱢᱮ ᱥᱤᱛᱩᱝ ᱮᱜ ᱟᱭ᱾
ᱚ ᱟᱪᱪᱷᱟ᱾
ᱦᱮᱸ, ᱟᱯᱮ ᱥᱮᱫ ᱫᱟᱜ ᱡᱟᱹᱲᱤᱭᱮᱜᱼᱟᱭ᱾
ᱦᱮᱸ ᱟᱞᱮ ᱱᱚᱛᱮ ᱢᱟ ᱦᱮᱸ ᱮ ᱜᱚᱴᱟ ᱫᱤᱱ ᱠᱷᱚᱱ ᱦᱟᱱᱮ ᱛᱤᱨᱤᱥᱮ ᱡᱩᱱ ᱦᱤᱞᱳᱜ ᱠᱷᱚᱱᱼᱼ ᱛᱟᱨ ᱞᱟᱦᱟ ᱠᱷᱚᱱᱟᱜ ᱮᱛᱚᱦᱚᱵ ᱟᱠᱟᱱᱟ ᱱᱟᱥᱮ ᱱᱟᱥᱮ ᱫᱤᱱᱟᱹᱢ ᱜᱮ ᱢᱤᱫ ᱵᱟᱨᱫᱷᱟᱣ ᱠᱟᱛᱮ ᱫᱟᱜ ᱡᱟᱹᱲᱤᱼᱼ ᱜᱮᱭᱟᱭ
ᱛᱤᱨᱤᱥᱮ ᱡᱩᱱ ᱠᱷᱚᱱ ᱫᱚ, ᱟᱞᱮᱥᱮᱫ ᱫᱚ, ᱮᱠᱫᱚᱢ ᱵᱟᱭ ᱫᱟᱜ ᱟᱠᱟᱜᱼᱟᱭ, ᱮᱠᱫᱚᱢ ᱵᱟᱭ ᱫᱟᱜ ᱟᱠᱟᱜᱼᱟᱭ ᱮᱱᱠᱷᱟ, ᱫᱚᱢᱮ ᱥᱤᱛᱩᱝ ᱮᱼᱟᱭ, ᱮᱠᱫᱚᱢ ᱪᱟᱨᱟᱴ ᱪᱟᱨᱟᱴᱼᱮ ᱥᱤᱛᱩᱝ
ᱚ, ᱛᱮᱦᱮᱧ ᱦᱚᱸ ᱡᱮᱢᱚᱱ, ᱟᱞᱮ ᱱᱚᱛᱮ ᱫᱚ, ᱦᱟᱱᱮ ᱥᱮᱛᱟᱜ ᱠᱷᱚᱱᱮ, ᱫᱟᱜ ᱜᱮ ᱟᱭ, ᱱᱤᱛ ᱫᱷᱟᱹᱵᱤᱡ, ᱢᱟᱱᱮ ᱱᱟᱥᱮ ᱱᱟᱥᱮ ᱫᱟᱜ ᱡᱟᱹᱲᱤᱼᱭᱮᱫ ᱜᱮᱭᱟ, ᱵᱟᱝ ᱜᱮ ᱵᱚᱱᱫᱚ ᱟᱠᱟᱫ
ᱦᱳᱭ ᱦᱳᱭ ᱦᱳᱭ, ᱛᱚᱵᱮ ᱦᱩᱲᱩ ᱠᱚ, ᱨᱚᱦᱚᱭ ᱠᱚ, ᱪᱟᱵᱟᱜ ᱠᱟᱱᱟ ᱥᱮ, ᱵᱟᱝ ᱜᱮ?
ᱵᱟᱸ, ᱚᱱᱠᱟ ᱠᱮᱠᱟ ᱢᱟᱱᱮ, ᱫᱟᱜ ᱢᱟ, ᱡᱟᱹᱲᱤ ᱭᱮᱫ, ᱚᱱᱟ ᱢᱟ, ᱦᱤᱥᱟᱹᱵ ᱥᱩᱱᱩ ᱥᱩᱢᱩᱱ ᱠᱮ, ᱫᱟᱜᱼ ᱮ ᱡᱟᱹᱲᱤ ᱭᱮᱫᱟ, ᱡᱮ ᱟᱞᱮ ᱥᱮᱫ, ᱫᱟᱜ ᱡᱟᱹᱲᱤ, ᱚᱱᱠᱟ ᱜᱮ, ᱡᱮ ᱡᱟᱹᱥᱛᱤ ᱡᱟᱥᱛᱤ ᱫᱷᱟᱨᱟ ᱢᱟ, ᱵᱟᱭ ᱡᱟᱲᱤ ᱮᱫᱟᱭ ᱠᱷᱮᱛ ᱵᱟᱹᱫᱽ ᱠᱚᱨᱮ, ᱵᱟᱝ ᱛᱚᱢᱵᱟ ᱟᱠᱟᱱᱟ ᱾
ᱦᱳᱭ! ᱦᱩᱲᱩ ᱨᱚᱦᱚᱭ ᱞᱮᱠᱟ ᱫᱚ, ᱵᱟᱭ ᱫᱟᱜ ᱡᱟᱹᱲᱤᱭ ᱮᱫᱟ, ᱦᱚᱸ ᱾
ᱟᱤᱭ ᱦᱳᱭ, ᱦᱳᱭ, ᱾
ᱦᱮᱸᱦᱮᱸ ᱟᱻᱪᱪᱷᱟ ᱟᱪᱪᱷᱟ, ᱢᱤᱫᱴᱟᱜ ᱟᱵᱷᱮᱱᱴᱷ ᱦᱟᱸ ᱴᱷᱤᱠ ᱜᱮᱭᱟ, ᱢᱚᱡᱽ ᱠᱟᱛᱷᱟ ᱜᱮ, ᱟᱫᱚ ᱟᱯᱮ ᱥᱮᱫ ᱫᱚ, ᱵᱩᱨᱩ ᱫᱤᱥᱚᱢ ᱠᱟᱱᱟ, ᱥᱮ? ᱥᱚᱢᱚᱛ ᱫᱤᱥᱚᱢ ᱠᱟᱱᱟ ᱾
ᱵᱟᱸ ᱟᱞᱮ ᱱᱚᱛᱮ ᱢᱟ, ᱵᱩᱨᱩ ᱫᱤᱥᱚᱢ ᱫᱚ, ᱵᱟᱝ ᱠᱟᱱᱟ, ᱥᱚᱢᱚᱛᱚᱞ ᱫᱤᱥᱚᱢ ᱜᱮ ᱾
ᱟᱼᱪᱪᱷᱟ ᱪᱪᱷᱟ ᱟᱪᱪᱟ ᱾ ᱟᱫᱚ, ᱵᱩᱨᱩ ᱫᱤᱥᱚᱢ ᱠᱚ, ᱵᱩᱨᱩ ᱠᱚᱨᱮᱱ ᱠᱷᱚᱡ ᱫᱚ, ᱛᱤᱱᱟᱹᱜ ᱥᱟᱺᱜᱤᱧ ᱛᱟᱯᱮ ᱢᱮᱱᱟᱜᱼᱟ? ᱟᱯᱮ ᱛᱚ ᱛᱤᱱᱟᱹᱜ ᱥᱟᱺᱜᱤᱧ ᱯᱮ, ᱪᱟᱞᱟᱜ-ᱟ, ᱵᱩᱨᱩ ᱠᱚ ᱫᱟᱬᱟᱱ ᱠᱚᱫᱚ,
ᱥᱩᱨ ᱥᱩᱨ ᱜᱮ, ᱵᱩᱨᱩ ᱫᱤᱥᱚᱢ ᱦᱚᱲ ᱢᱟᱱᱮ, ᱟᱞᱮ ᱴᱷᱮᱱ ᱠᱷᱚᱱ, ᱢᱟᱠᱚ ᱱᱟᱥᱮᱱᱟᱜ, ᱠᱩ ᱥᱩᱨ ᱫᱷᱟᱨᱟ, ᱧᱚᱜ ᱜᱮᱭᱟ, ᱫᱚᱢᱮ ᱫᱚ, ᱵᱟᱝ ᱠᱚ ᱥᱟᱹᱜᱤᱧ ᱜᱮᱭᱟ ᱾
ᱦᱳᱭ ᱦᱳᱭ, ᱴᱷᱤᱠ ᱴᱷᱤᱠ ᱴᱷᱤᱠ ᱾ ᱟᱪᱪᱷᱟ! ᱢᱤᱫᱴᱮᱡ ᱠᱟᱛᱷᱟ ᱠᱩᱠᱞᱤ ᱞᱤᱧ, ᱫᱚᱦᱚᱭᱮᱜᱼᱟ ᱞᱤᱧ, ᱦᱳᱭ ᱥᱮ! ᱟᱦ ᱦᱳᱭ ᱦᱳᱭ, ᱟᱪᱪᱷᱟ, ᱟᱵᱩ ᱥᱟᱱᱛᱟᱲ ᱥᱚᱢᱟᱡᱽ ᱨᱮᱱ ᱥᱮᱫᱟᱭ ᱠᱷᱚᱱ, ᱥᱮᱫᱟᱭ ᱠᱷᱚᱱ ᱚᱞ ᱯᱟᱲᱦᱟᱜ ᱦᱚᱲ ᱫᱚ ᱠᱩ, ᱰᱷᱤᱨ ᱟᱠᱟᱱᱟ, ᱥᱮ ᱠᱩ ᱛᱷᱚᱲᱟ ᱪᱟᱞᱟᱜ ᱠᱟᱱᱟ ᱠᱚ? ᱛᱷᱚᱲᱟ ᱠᱟᱹᱴᱤᱡ, ᱞᱟᱹᱭ ᱧᱚᱜ ᱵᱮᱱ?
ᱚ ᱟᱹᱞᱤᱧᱟᱜ ᱢᱮᱱ ᱛᱮ ᱫᱚ, ᱞᱤᱧ ᱢᱮᱱᱟ, ᱢᱟᱱᱮ ᱥᱮᱫᱟᱭ, ᱥᱮᱫᱟᱭ ᱠᱷᱚᱱᱟᱜ ᱫᱚ, ᱱᱟᱥᱮᱱᱟᱜ ᱢᱟ, ᱡᱟᱹᱥᱛᱤ ᱵᱚᱱ ᱫᱷᱮᱨ ᱠᱟᱱ ᱜᱮᱭᱟ, ᱚᱞᱚᱜ ᱯᱟᱲᱦᱟᱜ ᱦᱚᱲ ᱾
ᱦᱳᱭ ᱦᱳᱭ, ᱾
ᱠᱤᱱᱛᱩ ᱚᱱᱟ ᱢᱟ, ᱫᱤᱥᱟᱹᱜ ᱠᱟᱱ ᱛᱟᱦᱮᱸᱱᱟ ᱾ ᱱᱤᱛᱚᱜ ᱡᱟᱦᱟᱸ ᱫᱤᱥᱟᱹᱜ ᱠᱟᱱᱟ, ᱱᱤᱭᱟᱹ ᱵᱟ, ᱫ ᱛᱚᱢᱟᱱ ᱨᱮ, ᱢᱟᱱᱮ, ᱚᱞᱚᱜ ᱯᱟᱲᱦᱟᱣ ᱢᱟ, ᱤᱜᱤᱜ, ᱚᱱᱠᱟ ᱞᱮᱠᱟ ᱢᱟᱱᱮ, ᱦᱩᱰᱤᱧ ᱢᱟᱪᱷᱟ ᱜᱤᱫᱽᱨᱟᱹ ᱠᱚ ᱵᱟᱝ ᱠᱚ, ᱪᱟᱞᱟᱜ ᱠᱟᱱ ᱜᱮᱭᱟ, ᱢᱟᱱᱮ ᱱᱚᱝᱠᱟ ᱡᱩᱫᱤ ᱵᱚᱱ, ᱮᱛᱚᱦᱚᱵ ᱠᱟᱜᱼᱟ, ᱜᱤᱫᱟᱹᱨ ᱠᱚ, ᱡᱩᱫᱤ ᱵᱟᱵᱚᱱ ᱜᱟᱭᱤᱰ ᱠᱚᱣᱟ, ᱥᱮ, ᱛᱟᱦᱚᱞᱮ ᱟᱵᱟᱨ ᱠᱚᱢ ᱥᱮᱫ, ᱵᱚᱱ ᱪᱟᱞᱟᱜᱼᱟ ᱾ ᱥᱮᱱᱟᱜ ᱡᱩᱫᱤ ᱵᱚᱱ, ᱞᱟᱦᱟ ᱞᱮᱱ ᱜᱮᱭᱟ ᱥᱮ, ᱢᱟᱲᱟᱝ ᱥᱮᱫ, ᱚᱱᱟ ᱠᱷᱚᱱ ᱦᱚᱸ, ᱟᱵᱟᱨ ᱥᱮᱫ ᱵᱚᱱ ᱨᱩᱣᱟᱹᱲ ᱠᱟᱱᱟ ᱾ ᱢᱟᱱᱮ ᱮᱴᱟᱜ ᱥᱮᱫ, ᱮᱴᱟᱜ ᱰᱟᱦᱟᱨ ᱛᱮᱜᱮ ᱠᱚ, ᱛᱟᱲᱟᱢ ᱮᱫᱟ ᱥᱮ ᱾
ᱦᱳᱭ ᱦᱳᱭ, ᱟᱨ ᱵᱟᱰᱟᱭ ᱜᱮᱭᱟ ᱵᱚᱱ, ᱠᱤ ᱟᱵᱚ, ᱡᱚᱛᱚ ᱦᱚᱲ ᱥᱚᱢᱟᱡᱽ ᱨᱮᱜᱮ, ᱢᱟᱹᱱᱢᱤ ᱡᱤᱭᱚᱱ ᱨᱮᱫᱚ, ᱢᱤᱫᱴᱮᱡ ᱮᱰᱩᱠᱮᱥᱚᱱ ᱥᱮ, ᱥᱤᱠᱷᱱᱟᱹᱛ ᱫᱚ, ᱢᱤᱫᱴᱮᱡ ᱮᱠᱫᱚᱢ, ᱢᱟᱨᱟᱝ ᱯᱳᱭᱞᱳ ᱨᱮᱭᱟᱜ, ᱢᱤᱫᱴᱮᱡ ᱢᱟᱨᱟᱝ ᱠᱟᱹᱢᱤ ᱠᱟᱱ ᱛᱟᱵᱚᱱᱟ, ᱦᱳᱭ ᱥᱮ ᱾ ᱟᱵᱚ ᱡᱩᱫᱤ ᱥᱤᱠᱷᱱᱟᱹᱛ ᱵᱟᱢ, ᱵᱟ ᱵᱟᱝ ᱵᱚᱱ ᱛᱟᱦᱮᱸ ᱱᱚᱜᱼᱟ, ᱥᱤᱠᱷᱱᱟᱹᱛ ᱵᱟᱝ ᱦᱩᱭᱩᱜ ᱛᱟᱵᱚᱱᱟ, ᱛᱚᱵᱮ, ᱟᱵᱩ ᱫᱚ ᱚᱱᱮ ᱠᱚ, ᱢᱮᱱ ᱞᱮᱠᱟ ᱥᱚᱝᱥᱟᱨ ᱪᱟᱞᱟᱣ ᱞᱟᱹᱜᱤᱫ ᱫᱚ, ᱥᱮ, ᱢᱟᱱᱣᱟ ᱡᱤᱵᱚᱱ ᱨᱮᱫᱚ ᱚᱱᱮ, ᱢᱮᱫ ᱢᱮᱱᱟᱜ ᱛᱟᱵᱩᱱ ᱨᱮᱦᱚᱸ, ᱵᱚᱱ ᱵᱮᱠᱟᱨ ᱜᱮᱭᱟ ᱾ ᱦᱳᱭ! ᱠᱟᱸᱬᱟ ᱜᱮ ᱵᱩᱱ ᱢᱮᱱ ᱫᱟᱲᱤᱭᱟᱜᱼᱟ, ᱵᱚᱱ ᱦᱳᱭ, ᱟᱫᱚ ᱚᱱᱟ ᱛᱮ, ᱟᱹᱞᱤᱧ ᱫᱩᱞᱤᱧ ᱢᱮᱱᱟᱧ ᱡᱚᱛᱚ ᱡᱟᱭᱜᱟ ᱠᱚᱨᱮ ᱜᱮ, ᱡᱮᱢᱚᱱ, ᱚᱞᱚᱜ ᱯᱟᱲᱦᱟᱜ ᱜᱤᱫᱽᱨᱟᱹ ᱠᱩ ᱵᱚᱱ ᱜᱤᱫᱽᱨᱟᱹ ᱠᱚᱵᱩᱱ, ᱯᱟᱲᱦᱟᱣ ᱩᱪᱩ ᱠᱚᱢᱟ, ᱟᱨ ᱚᱱᱟ ᱟᱹᱠᱤᱞ ᱠᱚ ᱦᱟᱢᱮᱴ ᱞᱮᱠᱷᱟᱱ ᱜᱮ, ᱱᱷᱟᱜ ᱵᱷᱚᱵᱤᱥᱚᱛ ᱟᱵᱩ ᱨᱮᱱ ᱜᱤᱫᱽᱨᱟᱹ ᱫᱚ ᱤᱭᱟᱹᱼᱼ ᱰᱚᱠᱴᱚᱨ ᱤᱧᱡᱤᱱᱤᱭᱟᱨ ᱠᱚ ᱵᱮᱱᱟᱣᱚᱜ ᱛᱟᱵᱩᱱᱟ ᱾ ᱟᱨ ᱡᱩᱫᱤ ᱦᱮᱸ ᱵᱟᱠᱚᱼᱼ ᱵᱟᱠᱩ ᱯᱟᱲᱦᱟᱣᱚᱜᱼᱟ ᱛᱚ ᱚᱱᱠᱟ ᱠᱟᱱ ᱠᱷᱟᱡ ᱫᱚᱼᱼ ᱟᱵᱩᱨᱮᱱ ᱫᱚ ᱦᱟᱸᱜ ᱟᱨᱦᱚᱸ ᱟᱵᱩ ᱥᱟᱱᱛᱟᱲ ᱥᱚᱢᱟᱡᱽ ᱫᱚ ᱛᱟᱭᱱᱚᱢ ᱤᱫᱤᱜ ᱛᱟᱵᱩᱱᱟ ᱾
ᱦᱳᱭ ᱦᱳᱭ, ᱟᱨᱚ ᱛᱟᱭᱚᱢᱚᱜ ᱠᱟᱱ ᱛᱟᱵᱚᱱ ᱜᱮᱭᱟ ᱥᱮ ᱦᱚᱸᱜᱼᱚᱭ ᱡᱮᱢᱚᱱ ᱱᱤᱛᱚᱜᱼᱼ ᱱᱟᱥᱮ ᱱᱟᱜ ᱢᱟᱱᱮᱼᱼ ᱞᱟᱹᱭ ᱜᱟᱱᱚᱜᱼᱟ ᱱᱚᱣᱟ ᱫᱚ ᱜᱟᱨᱡᱮᱱᱟᱜ ᱱᱟᱥᱮ ᱱᱟᱜ ᱰᱷᱤᱞᱟᱢᱳ ᱠᱷᱟᱹᱛᱤᱨᱟᱜ ᱛᱮ ᱜᱮ ᱳᱱᱮᱼᱼ ᱮᱴᱟᱜ ᱫ ᱦᱩᱰᱤᱧ ᱠᱷᱚᱱᱟᱜ ᱚᱱᱮ ᱦᱟᱴ ᱯᱟᱛᱟ ᱠᱚ ᱡᱟᱹᱥᱛᱤ ᱫᱷᱟᱨᱟ ᱠᱚ ᱪᱟᱞᱟᱜ ᱠᱟᱱᱟ ᱟᱨᱼᱼ ᱥᱠᱩᱞ ᱠᱚᱢᱟ ᱵᱟᱝ ᱵᱷᱮᱡᱟᱭ ᱮᱫ ᱠᱚ ᱜᱮᱭᱟ ᱥᱮ ᱚᱱᱠᱟ ᱞᱮᱠᱟ ᱡᱮ ᱪᱟᱞᱟᱜᱼᱼ ᱪᱟᱞᱟᱜ ᱜᱮ ᱦᱩᱭᱩᱜᱼᱟ ᱥᱮ ᱞᱟᱹᱠᱛᱤ ᱠᱟᱱ ᱛᱟᱵᱚᱱᱟ ᱾ ᱢᱟᱱᱮ ᱚᱞ ᱯᱟᱲᱦᱟᱣ ᱥᱮᱬᱟᱼᱼ ᱜᱤᱫᱟᱹᱨ ᱜᱤᱫᱽᱨᱟᱹ ᱢᱟᱱᱮ ᱡᱮ ᱪᱟᱹᱠᱨᱤ ᱧᱟᱢ ᱜᱮᱭᱟ ᱚᱱᱠᱟ ᱞᱮᱠᱟ ᱫᱚ ᱵᱟᱝ ᱞᱟᱜᱟᱜᱼᱼ ᱞᱟᱹᱠᱛᱤᱜ ᱠᱟᱱᱟ ᱡᱳᱫᱤᱭᱳ ᱠᱤᱱᱛᱩ ᱛᱳᱰᱩ ᱮᱰᱩᱠᱮᱥᱚᱱ ᱛᱟᱦᱮᱸᱱ ᱛᱟᱵᱚᱱᱟ ᱡᱟᱦᱟᱸ ᱱᱟᱜ ᱵᱚ ᱫᱚᱨᱠᱟᱨᱼᱼ ᱠᱟᱹᱢᱤ ᱠᱟᱡᱽ ᱥᱮ ᱡᱟᱦᱟᱸ ᱱᱟᱜ ᱯᱷᱨᱚᱢ ᱯᱷᱤᱞᱟᱯ ᱥᱟᱱᱟᱢᱟᱜ ᱵᱚᱱ ᱫᱟᱲᱮᱭᱟᱜᱼᱟ ᱱᱤᱡᱮᱛᱮ ᱾ ᱚᱱᱟ ᱠᱚᱢᱟ ᱵᱚᱱ ᱪᱮᱫᱚᱜᱼᱟ ᱥᱮ ᱾
ᱦᱳᱭ ᱦᱳᱭ ᱵᱚᱞᱮ ᱠᱟᱛᱷᱟ ᱫᱚ ᱦᱩᱭᱱᱟ ᱡᱮ ᱟᱵᱩ ᱵᱚᱱ ᱪᱟᱹᱠᱨᱤ ᱱᱚᱠᱨᱤᱭᱟ ᱚᱱᱟ ᱫᱚ ᱚᱞᱚᱜ ᱯᱟᱲᱦᱟᱜ ᱫᱚ ᱵᱟᱭ ᱢᱮᱴᱟᱨᱚᱜᱼᱟ ᱾ ᱠᱤ ᱟᱵᱩ ᱫᱚ ᱟᱵᱩ ᱫᱚ ᱥᱤᱠᱷᱱᱟᱹᱛ ᱡᱮᱢᱚᱱ ᱵᱚᱱ ᱧᱟᱢ ᱢᱟ, ᱟᱨ ᱵᱷᱚᱵᱤᱥᱥᱚᱛᱼᱼ ᱟᱯᱱᱟᱨᱟᱜ ᱠᱟᱹᱢᱤ ᱫᱚ ᱡᱮᱢᱚᱱ ᱟᱵᱩ ᱛᱮ ᱜᱮ ᱵᱩᱱ ᱠᱚᱨᱟᱣ ᱫᱟᱲᱤᱭᱟᱜ ᱢᱟ ᱾ ᱚᱱᱟ ᱞᱟᱹᱜᱤᱫ ᱜᱮ ᱟᱵᱩ ᱫᱚ ᱥᱤᱠᱷᱱᱟᱹᱛ ᱫᱚ ᱢᱤᱫᱴᱮᱡ ᱡᱟᱹᱨᱩᱲ ᱠᱟᱱᱟ ᱟᱨ ᱵᱟᱝᱠᱷᱟᱱ ᱧᱮᱞ ᱢᱮ ᱢᱤᱫᱼᱼ ᱴᱮᱡ ᱟᱵᱩ ᱯᱷᱚᱨᱚᱢ ᱵᱚᱱ ᱯᱮᱨᱮᱡᱮᱜᱼᱟ ᱛᱚ ᱚᱱᱟ ᱦᱚᱸ ᱮᱴᱟᱜ ᱦᱚᱲ ᱤᱫᱤᱣᱟᱭ ᱢᱮ ᱾ ᱟᱨ ᱚᱸᱰᱮ ᱩᱱᱤᱭᱮ ᱠᱚᱭ ᱢᱮᱭᱟ ᱟᱞᱮ ᱥᱟᱭ ᱴᱟᱠᱟ ᱤᱢᱟᱹᱧ ᱢᱮ ᱟᱨ ᱛᱤᱱᱟᱹᱜ ᱴᱟᱠᱟᱼᱼ ᱪᱚᱝ ᱚᱱᱠᱟ ᱰᱤᱢᱟᱱᱰ ᱠᱩ ᱮᱢᱚᱜ ᱠᱚᱭ ᱵᱩᱱᱟ ᱠᱚ ᱦᱳᱭ ᱥᱮ ᱛᱟᱦᱞᱮ ᱟᱵᱚ ᱚᱸᱰᱮᱼᱼ ᱦᱳᱭ ᱦᱳᱭ ᱛᱟᱦᱚᱞᱮ ᱚᱱᱠᱟᱱ ᱠᱚᱨᱮ ᱴᱮᱠᱥ ᱠᱚ ᱠᱚ ᱠᱚᱭ ᱵᱚᱱᱟ ᱟᱫᱚ ᱚᱱᱟ ᱠᱚ ᱠᱷᱚᱡ ᱵᱟᱸᱧᱼᱼ ᱪᱟᱜ ᱞᱟᱹᱜᱤᱫ ᱜᱮ ᱟᱵᱩ ᱫᱚ ᱥᱤᱠᱷᱱᱟᱹᱛᱚᱜ ᱫᱚ ᱞᱟᱹᱠᱛᱤ ᱢᱮᱱᱟᱜ ᱛᱟᱵᱩ ᱱᱟ᱾ ᱟᱨ ᱟᱵᱩ ᱦᱚᱭ ᱦᱚᱭ ᱟᱨ ᱟᱵᱩ ᱦᱚᱲ ᱫᱚ ᱱᱚᱝᱠᱟᱱ ᱢᱮᱱᱟᱜ ᱠᱚᱣᱟ ᱠᱤᱪᱷᱩ ᱠᱤᱪᱷᱩ ᱦᱚᱲ ᱱᱚᱝᱠᱟᱼᱼ ᱢᱮᱱᱮᱜᱼᱟ ᱠᱚ ᱟᱵᱩ ᱦᱚᱲ ᱫᱚᱵᱚᱱ ᱨᱮᱸᱜᱮᱡ ᱜᱮᱭᱟ ᱯᱟᱲᱦᱟᱜ ᱯᱚᱭᱥᱟ ᱴᱟᱠᱟ ᱵᱟᱹᱱᱩᱜᱼᱟ ᱾ ᱟᱨ ᱚᱱᱟ ᱠᱷᱟᱹᱛᱤᱨ ᱛᱮ ᱵᱟᱵᱩᱱ ᱯᱟᱲᱦᱟᱣ ᱫᱟᱲᱮᱜ ᱠᱟᱱᱟ ᱾ ᱟᱹᱞᱤᱧ ᱫᱚ ᱚᱱᱟᱼᱼ ᱫᱚ ᱵᱟᱞᱤᱧ ᱢᱮᱱ ᱫᱟᱲᱮᱭᱟᱜᱼᱟ ᱠᱤ ᱟᱵᱚ ᱦᱚᱲ ᱫᱚ ᱮᱴᱟᱜ ᱡᱟᱹᱛᱤ ᱠᱷᱚᱱ ᱫᱚ ᱟᱵᱚᱣᱟᱜ ᱥᱟᱱᱛᱟᱲ ᱡᱟᱹᱛᱤ ᱦᱚᱲᱟᱜ ᱫᱚ ᱜᱟ ᱡᱚᱢᱤ ᱫᱚ ᱰᱷᱮᱨ ᱜᱮᱭᱟ ᱦᱳᱭ ᱥᱮ ᱟᱵᱚ ᱥᱟᱱᱛᱟᱲ ᱡᱟᱹᱛᱤ ᱦᱚᱲᱟᱜ ᱫᱚ ᱰᱷᱮᱨ ᱜᱮ ᱡᱟᱭᱜᱟ ᱡᱚᱢᱤ ᱛᱟᱦᱮᱱᱟ ᱟᱫᱚ ᱟᱵᱩ ᱡᱮ ᱴᱟᱠᱟ ᱯᱚᱭᱥᱟ ᱵᱟᱵᱚᱱ ᱨᱚᱡᱽᱜᱟᱨ ᱫᱟᱲᱮᱜ ᱠᱟᱱ ᱛᱟᱦᱮᱱ ᱢᱮᱱ ᱯᱨᱚᱵᱞᱮᱢ ᱫᱚ ᱦᱩᱭᱱᱟ ᱟᱵᱩ ᱠᱚᱴᱷᱮᱱ ᱦᱚᱲᱟᱜ ᱵᱮᱵᱚᱦᱟᱨ ᱛᱷᱚᱲᱟ ᱠᱟᱹᱴᱤᱡ ᱵᱟᱝ ᱢᱚᱸᱡᱽ ᱛᱟᱠᱚᱣᱟ ᱩᱱᱠᱩ ᱫᱚᱢᱮ ᱠᱚ ᱧᱩᱭᱮᱫᱼᱟ ᱠᱚ ᱯᱟᱹᱨᱣᱟᱹ ᱠᱚ ᱧᱩᱭᱮᱫᱼᱟ ᱟᱠᱚᱨᱮᱱ ᱜᱤᱫᱽᱨᱟᱹ ᱯᱤᱫᱟᱹᱨ ᱟᱠᱚᱨᱮᱱ ᱜᱤᱫᱟᱹᱨ ᱯᱤᱫᱟᱹᱨ ᱵᱟᱠᱚ ᱜᱟᱭᱤᱰ ᱫᱟᱲᱮᱭ ᱠᱚ ᱠᱩ ᱠᱟᱱᱟ ᱵᱟᱠᱚ ᱜᱟᱭᱤᱰ ᱵᱷᱟᱜᱤ ᱴᱷᱤᱠ ᱛᱮ ᱵᱟᱠᱚ ᱮᱢᱟ ᱫᱟᱲᱮᱭ ᱠᱚ ᱠᱟᱱᱟ ᱚᱠᱟ ᱥᱳᱢᱚᱭ ᱧᱤᱫᱟᱹ ᱜᱤᱫᱽᱨᱟᱹ ᱜᱤᱫᱽᱨᱟᱹ ᱧᱤᱫᱟᱹ ᱠᱚ ᱯᱟᱲᱦᱟᱜᱼᱟ ᱩᱱ ᱥᱚᱢᱚᱭ ᱫᱚ ᱜᱚᱜᱚ ᱵᱟᱵᱟ ᱫᱚ ᱵᱩᱞ ᱜᱮᱢ ᱛᱟᱦᱮᱱᱟ ᱟᱫᱚ ᱪᱮᱠᱟ ᱛᱮ ᱩᱱᱠᱩ ᱜᱤᱫᱽᱨᱟᱹ ᱫᱚᱵᱚᱱ ᱞᱟᱹᱭ ᱠᱚᱣᱟ ᱡᱮ ᱚᱞᱚᱜ ᱯᱟᱲᱦᱟᱜ ᱫᱚ ᱵᱷᱟᱜᱮ ᱠᱟᱱᱟ ᱥᱮ ᱢᱚᱸᱡᱽ ᱠᱟᱱᱟ ᱦᱳᱭᱥᱮ
ᱦᱳᱭ ᱦᱳᱭ ᱚᱱᱟ ᱢᱟ ᱦᱮᱸᱜᱮ ᱟᱨ ᱚᱱᱠᱟ ᱧᱩ ᱠᱟᱛᱮᱫ ᱠᱚ ᱜᱮᱥᱮ ᱢᱟᱱᱮ ᱜᱤᱫᱽᱨᱟᱹ ᱠᱚ ᱦᱚᱸᱠᱚ ᱪᱮᱫᱚᱜ ᱠᱟᱱᱟ ᱡᱮ ᱦᱮᱸ ᱚᱱᱠᱟ ᱤᱧ ᱵᱟᱵᱟ ᱧᱩ ᱛᱟᱦᱮᱱ ᱠᱟᱱᱟ ᱦᱟᱯᱳᱭ ᱤᱧᱦᱚᱸ ᱱᱚᱣᱟ ᱧᱩ ᱠᱟᱛ ᱛᱮ ᱧᱮᱞ ᱞᱮ ᱜᱮ ᱥᱮ ᱪᱮᱫᱠᱟ ᱵᱩᱡᱟᱹᱜᱼᱟ ᱢᱟᱱᱮ ᱡᱟᱦᱟᱸ ᱚᱲᱟᱜ ᱠᱚᱨᱮ ᱠᱚᱲᱟ ᱜᱤᱫᱽᱨᱟᱹ ᱠᱚ ᱛᱟᱦᱮᱱ ᱠᱟᱱᱟ ᱩᱱᱠᱩ ᱢᱟ ᱵᱟᱱᱟᱭ ᱫᱟ ᱥᱮ ᱤᱧ ᱵᱟᱵᱟᱧ ᱧᱮᱞᱮ ᱠᱟᱱᱟ ᱦᱟᱯᱳᱭ ᱤᱧ ᱦᱩᱧ ᱢᱤᱛ ᱫᱷᱟᱣ ᱧᱮᱞ ᱜᱮ
ᱦᱳᱭ ᱦᱳᱭ ᱟᱨ ᱩᱱᱠᱩ ᱠᱚ ᱢᱮᱱᱟ ᱠᱚ ᱦᱟᱯᱮ ᱤᱧ ᱵᱟᱵᱟᱧ ᱧᱩᱭᱟᱭ ᱤᱧᱦᱚᱸ ᱢᱤᱫ ᱫᱤᱱᱤᱧ ᱴᱨᱟᱭ ᱞᱮᱜᱟᱭᱟ ᱪᱮᱫ ᱞᱮ ᱪᱮᱫ ᱞᱮᱠᱟ ᱵᱩᱡᱷᱟᱹᱜ ᱠᱟᱱᱟ ᱦᱳᱭ ᱟᱫᱚ ᱚᱱᱮ ᱵᱚᱱ ᱢᱮᱱ ᱞᱮᱠᱟ ᱟᱵᱚ ᱱᱤᱥᱟᱹᱨᱮ ᱡᱩᱫᱤ ᱢᱤᱫ ᱫᱤᱱ ᱵᱚᱱ ᱵᱚᱞᱚᱭ ᱱᱟ ᱛᱚᱵᱮ ᱱᱤᱥᱟᱹ ᱠᱟᱛᱮᱫ ᱛᱤᱦᱤᱧᱮ ᱢᱮᱱᱟ ᱛᱤᱦᱤᱧ ᱫᱚ ᱢᱤᱫ ᱠᱟᱯ ᱜᱟᱯᱟᱭ ᱢᱮᱱᱟ ᱛᱮᱦᱤᱧ ᱫᱚ ᱟᱪᱷᱟ ᱵᱟᱨ ᱠᱟᱯ ᱵᱟᱨ ᱠᱟᱯ ᱛᱮ ᱪᱮᱫ ᱞᱮᱠᱟᱭ ᱟᱹᱭᱠᱟᱹᱜ ᱠᱟᱱᱟ? ᱛᱟᱦᱞᱮ ᱯᱮ ᱠᱟᱯ ᱮᱸᱠᱟ ᱮᱱᱠᱷᱟᱱ ᱩᱱᱤ ᱢᱟ ᱢᱤᱫᱴᱮᱡ ᱚ ᱢᱟᱹᱱᱢᱤ ᱡᱤᱭᱚᱱ ᱠᱷᱚᱱ ᱢᱟ ᱡᱟᱱᱣᱟᱨ ᱡᱤᱵᱚᱱᱮ ᱪᱟᱞᱟ ᱟᱭ, ᱦᱳᱭ ᱥᱮ?
ᱦᱳᱭ ᱟᱨ ᱱᱤᱛᱚᱜ ᱢᱟ ᱚᱱᱟᱜᱮ ᱫᱤᱥᱟᱹᱜ ᱠᱟᱱᱟ ᱥᱮ ᱚᱞᱚᱜ ᱯᱟᱲᱦᱟᱣ ᱥᱮᱫ ᱢᱟ ᱠᱚᱢ ᱵᱚᱱ ᱪᱟᱞᱟᱜ ᱠᱟᱱᱟ, ᱟᱨ ᱱᱟᱼ ᱛᱮ ᱮᱴᱟᱜ ᱰᱟᱦᱟᱨ ᱚᱱᱟ ᱦᱟᱸᱰᱤ ᱯᱟᱹᱣᱨᱟᱼ ᱟᱨ ᱚᱱᱮ ᱮᱱᱮᱡ ᱥᱮᱨᱮᱧ ᱦᱚᱸ ᱪᱷᱟᱯᱲᱤ ᱮᱱᱮᱡ, ᱩᱰᱩᱠ ᱠᱟᱱ ᱧᱮᱞ ᱠᱟᱜ ᱜᱮᱭᱟ ᱵᱮᱱ ᱯᱟᱞᱮ ᱥᱚᱥᱟᱞ ᱢᱤᱰᱤᱭᱟ ᱪᱟᱞᱟᱣ ᱠᱚᱛᱮ ᱛᱚ ᱚᱱᱛᱮ ᱚᱱᱟ ᱰᱟᱦᱟᱨ ᱵᱚᱱ ᱛᱲᱢ ᱡᱟᱥᱛᱤ ᱟᱨ ᱱᱚᱛᱮ ᱚᱞᱚᱜ ᱯᱟᱲᱦᱟᱣ ᱰᱟᱦᱟᱨ ᱢᱟᱵᱚᱱ ᱠᱚᱢ ᱵᱚᱱ ᱚᱱᱛᱮ ᱢᱟ ᱵᱟᱵᱚᱱ ᱛᱟᱲᱟᱢ ᱫᱟ ᱥᱮ ᱩᱱᱟᱹᱜ ᱫᱚ ᱚᱱᱟ ᱜᱮ ᱱᱤᱛᱚᱜ ᱫᱚ ᱫᱤᱥᱟᱹᱜ ᱠᱟᱱᱟ᱾
ᱦᱳᱭ ᱦᱳᱭ᱾
ᱦᱮᱸ ᱚᱱᱟ ᱜᱤ
ᱦᱩᱸ ᱦᱩᱸ
ᱡᱟᱦᱟᱸ ᱥᱮᱫ, ᱡᱟᱦᱟᱸ ᱰᱟᱦᱟᱨ ᱛᱮ ᱛᱟᱲᱟᱢ ᱫᱚᱨᱠᱟᱨ ᱚᱱᱟ ᱰᱟᱦᱟᱨ ᱛᱮ ᱵᱟᱝ ᱞᱟᱦᱟ ᱠᱟᱛᱮ ᱟᱵᱚ ᱢᱟ ᱮᱴᱼ ᱮᱴᱟᱜ ᱰᱟᱦᱟᱨ ᱵᱚᱱ ᱥᱚᱡᱷᱮᱭ ᱫᱟ,
ᱦᱳᱭ ᱦᱳᱭ ᱦᱚ ᱟᱵᱚ ᱢᱟ ᱮᱴᱟᱜ ᱰᱟᱦᱟᱨ ᱵᱚᱱ ᱥᱚᱡᱷᱮᱭ ᱫᱟ ᱦᱳᱭ ᱚᱱᱟᱜᱮ ᱟᱹᱞᱤᱧ ᱫᱚᱞᱤᱧ ᱢᱮᱱᱟᱜᱼᱟ ᱠᱤᱼ ᱚᱞᱚᱜ ᱯᱟᱲᱦᱟᱜ ᱜᱤ ᱢᱤᱫᱴᱮᱡ ᱟᱵᱚ ᱞᱟᱹᱜᱤᱫ ᱦᱚᱸ ᱢᱟᱨᱟᱝ ᱯᱳᱭᱞᱳ ᱩᱯᱟᱹᱭ ᱢᱮᱱᱟᱜᱼᱟ ᱟᱨ ᱚᱱᱟ ᱩᱯᱟᱹᱭ ᱜᱮ ᱯᱟᱲᱦᱟᱣ ᱚᱱᱟᱜᱮ ᱥᱮᱱ ᱦᱚᱪᱚ ᱠᱚ ᱡᱳᱲᱟ ᱡᱚᱛᱚ ᱦᱚᱲ ᱜᱮ ᱚᱱᱠᱟ ᱜᱮ ᱵᱩᱫᱽᱫᱷᱤ ᱠᱚ ᱡᱳᱲᱟ ᱟᱨ ᱡᱮᱢᱚᱱ ᱵᱚᱱ ᱪᱮᱫᱚ ᱜᱚᱜ ᱢᱟ ᱟᱨ ᱥᱚᱢᱟᱡᱽ ᱵᱚᱱ ᱞᱟᱦᱟ ᱤᱫᱤ ᱢᱟ ᱟᱵᱚ ᱠᱚ ᱞᱮᱠᱟᱱ ᱦᱚᱲ ᱡᱩᱫᱤ ᱡᱚᱛᱚ ᱦᱚᱲ ᱜᱮᱵᱚ ᱛᱟᱦᱮᱱᱚᱜᱼᱟ ᱛᱚᱵᱮ ᱟᱢᱦᱚᱸ ᱵᱩᱡᱷᱟᱹᱣ ᱦᱚᱲ ᱠᱟᱱᱟᱢ ᱟᱢᱦᱚᱸ ᱚᱞᱚᱜ ᱦᱚᱲ ᱠᱟᱱᱟᱢ ᱤᱧ ᱦᱚᱸᱧ ᱵᱩᱡᱷᱟᱹᱣ ᱦᱚᱲ ᱠᱟᱱᱟᱭ ᱛᱟᱦᱞᱮ ᱟᱵᱚᱣᱟᱜ ᱰᱮᱵᱷᱞᱚᱵ ᱫᱚ ᱢᱤᱫ ᱜᱷᱟᱹᱲᱤᱡ ᱛᱮᱜᱮ ᱦᱤᱡᱩᱜᱼᱟ ᱦᱳᱭᱥᱮ᱾
ᱦᱳᱭ ᱦᱳᱭ ᱟᱨ ᱡᱮᱢᱚᱱ ᱟᱹᱰᱤ ᱠᱤᱪᱷᱩ ᱜᱮ ᱮᱠᱷᱚᱱᱳ ᱵᱟᱵᱚᱱ ᱦᱟᱛᱟᱣ ᱫᱟᱲᱮ ᱠᱟᱣᱫᱟ ᱥᱮ ᱮᱴᱟᱜ ᱪᱷᱟᱛᱤᱠ ᱠᱷᱚᱼ ᱢᱟᱱᱮ ᱠᱚ ᱨᱮᱪ ᱠᱟᱜ ᱵᱚᱱᱟ ᱥᱮ ᱟᱨ ᱱᱚᱝᱠᱟ ᱚᱞᱚᱜ ᱯᱟᱲᱦᱟᱣ ᱛᱮ ᱡᱩᱫᱤ ᱦᱳᱭ᱾
ᱡᱟᱜᱟ ᱦᱳᱭ ᱡᱟᱭᱜᱟ ᱡᱩᱢᱤ ᱠᱚ ᱨᱮᱡ ᱮᱫᱽ ᱵᱚᱱᱟ ᱨᱳᱡᱽᱜᱟᱨ ᱠᱚ ᱨᱮᱡ ᱮᱫ ᱵᱚᱱᱟ ᱪᱟᱠᱨᱤ ᱱᱚᱠᱨᱤ ᱠᱚ ᱨᱮᱡ ᱮᱫᱽ ᱵᱚᱱᱟ ᱦᱳᱭ ᱥᱮ ᱟᱵᱚ ᱡᱩᱫᱤ ᱚᱞᱚᱜ ᱯᱟᱲᱦᱟᱜ ᱵᱟᱵᱚᱱ ᱛᱟᱦᱮᱼ
ᱛᱟᱦᱞᱮ ᱢᱟ ᱚᱱᱮ ᱢᱟᱲᱟᱝ ᱥᱮᱫ ᱠᱚ ᱞᱟᱦᱟ ᱫᱟᱲᱮᱭᱼᱟ ᱡᱮᱢᱚᱱ ᱚᱯᱷᱤᱥᱤᱭᱟᱞ ᱠᱚᱨᱮᱜ ᱢᱟᱱᱮ ᱠᱤ ᱢᱟ ᱟᱵᱚ ᱢᱟᱱᱮ ᱢᱚᱪᱟ ᱨᱮᱱᱟᱜ ᱱᱟᱥᱮ ᱱᱟᱜ ᱟᱵᱚ ᱟᱲᱟᱝ ᱠᱚ ᱢᱚᱸᱡᱽ ᱫᱷᱟᱨᱟ ᱞᱟᱹᱭ ᱞᱟᱜᱟᱣ ᱵᱚᱱᱟ ᱥᱮ ᱚᱱᱟ ᱠᱚ ᱞᱟᱹᱜᱤᱫ ᱢᱟ ᱱᱤᱥᱼ ᱡᱟᱹᱨᱩᱲ ᱞᱟᱹᱠᱛᱤᱜ ᱠᱟᱱᱟ ᱥᱮ ᱡᱟᱦᱟᱸ ᱢᱟᱱ ᱵᱟᱵᱚᱱ ᱨᱚᱲ ᱫᱟᱲᱮᱭᱟᱜᱼᱟ ᱚᱱᱟ ᱡᱟᱭᱜᱟ ᱠᱚᱨᱮ ᱡᱟᱦᱱᱟᱜ ᱱᱤᱭᱟᱹ ᱤᱭᱟ. ᱼ ᱦᱟᱢᱮᱴ ᱞᱟᱹᱜᱤᱫ ᱢᱟ ᱢᱚᱪᱟ ᱠᱟᱛᱷᱟ ᱞᱟᱦᱟ ᱦᱩᱭᱩᱜ ᱛᱟᱵᱚᱱᱟ ᱢᱚᱸᱡᱽ ᱫᱷᱟᱨᱟ ᱨᱚᱲ ᱦᱩᱭᱩᱜ ᱛᱟᱵᱚᱱᱟ ᱥᱮ ᱟᱵᱚ ᱠᱷᱚᱱ ᱢᱟ ᱢᱟᱲᱟᱝ ᱢᱟᱲᱟᱝ ᱦᱚᱲ ᱠᱚ ᱛᱟᱦᱮᱱ ᱜᱮᱭᱟ ᱡᱟᱦᱟᱸ ᱢᱟᱱ ᱛᱟᱸᱦᱟ ᱢᱚᱱ ᱚᱱᱟ ᱡᱟᱭᱜᱟ ᱨᱮᱫᱚ ᱵᱟᱵᱚᱱ ᱛᱟᱦᱮ ᱫᱟᱲᱮᱭᱼᱟ᱾ ᱚᱱᱟ ᱠᱚ ᱢᱟᱱᱮ ᱞᱟᱹᱠᱛᱤᱜ ᱠᱟᱱ ᱜᱮᱭᱟ ᱚᱞᱚᱜ ᱯᱟᱲᱦᱟᱜ ᱢᱟ
ᱦᱳᱭ ᱞᱟᱹᱠᱛᱤ ᱮᱠᱫᱚᱢ ᱚᱞᱚᱜ ᱯᱟᱲᱦᱟᱜ ᱫᱚ ᱟᱰᱤ ᱞᱟᱹᱠᱛᱤ ᱢᱮᱱᱟᱜᱼᱟ ᱟᱪᱪᱷᱟ ᱱᱚᱣᱟ ᱱᱚᱣᱟ ᱠᱷᱟᱹᱼ ᱪᱤᱛᱟᱹᱨ ᱛᱮ ᱢᱤᱫ ᱴᱮᱡ ᱟᱨᱦᱚᱸ ᱠᱚ ᱠᱩᱞᱤ ᱞᱤᱧ ᱫᱤᱥᱟᱹᱭᱮᱫᱼᱟ ᱞᱤᱧ ᱛᱚ ᱛᱷᱳᱲᱟ ᱠᱟᱹᱴᱤᱡ ᱵᱮᱱ ᱞᱟᱹᱭ ᱠᱮᱭᱟ ᱡᱮ ᱡᱚᱛᱚ ᱦᱚᱲ ᱠᱚ ᱢᱮᱱᱮᱫᱼᱟ ᱢᱳᱵᱟᱭᱤᱞ ᱫᱚ ᱵᱟᱹᱲᱤᱡ ᱜᱮᱭᱟ᱾ ᱟᱨ ᱟᱫᱚᱢ ᱠᱚᱠᱚ ᱠᱤᱪᱷᱩ ᱠᱤᱪᱷᱩ ᱦᱚᱲ ᱠᱚ ᱢᱮᱱᱮᱫᱼᱟ ᱢᱳᱵᱟᱭᱤᱞ ᱫᱚ ᱟᱹᱰᱤ ᱵᱷᱟᱹᱜᱮ ᱜᱮᱭᱟ᱾ ᱟᱵᱮᱱ ᱱᱚᱶᱟ ᱪᱮᱛᱟᱱ ᱛᱮ ᱪᱮᱫ ᱵᱮᱱ ᱞᱟᱹᱭᱮᱜᱼᱟ?
ᱟᱪᱷᱟ ᱟᱞᱤᱧᱟᱜ ᱢᱮᱱᱛᱮᱫᱚ ᱦᱳᱭᱳᱜ ᱠᱟᱱᱟ ᱡᱮ ᱢᱳᱵᱟᱭᱤᱞ ᱫᱚ ᱢᱟᱱᱮ ᱮᱠᱟᱞ ᱜᱮ ᱵᱟᱭ ᱵᱟᱹᱲᱤᱡᱜᱼᱟ ᱚᱱᱟ ᱫᱚ ᱦᱩᱭᱩᱜ ᱟᱵᱚ ᱴᱷᱮᱱ ᱯᱷᱚᱭ ᱟᱵᱚ ᱱᱤᱡᱮ ᱴᱷᱮᱱ ᱟᱵᱚ ᱪᱮᱫᱠᱟ ᱵᱚᱱ ᱵᱮᱵᱚᱦᱟᱨ ᱵᱮᱵᱚᱦᱟᱨᱮᱭᱟ ᱚᱱᱠᱟ ᱜᱮ ᱵᱮᱵᱚᱦᱟᱨ ᱵᱚᱱᱟᱭ ᱵᱟᱝᱠᱷᱟᱱ ᱟᱵᱮᱱ ᱧᱮᱞ ᱵᱮᱱ ᱡᱩᱫᱤ ᱵᱟᱵᱮᱱ ᱡᱟᱦᱟᱸᱱᱟᱜ ᱵᱟᱵᱮᱱ ᱧᱟᱢ ᱮᱫᱟ ᱥᱮ ᱵᱟᱵᱮᱱ ᱵᱩᱡᱷᱟᱹᱣ ᱫᱟᱲᱮᱜ ᱠᱟᱱᱟ ᱜᱩᱜᱟᱹᱞ ᱛᱟᱞᱟᱛᱮ ᱥᱮ ᱭᱩᱴᱭᱩᱵᱽ ᱛᱟᱞᱟ ᱛᱮ ᱢᱟᱱᱮ ᱥᱳᱥᱟᱞ ᱢᱤᱰᱤᱭᱟ ᱛᱟᱞᱟ ᱛᱮᱵᱮᱱ ᱯᱟᱸᱡᱟ ᱧᱟᱢ ᱫᱟᱲᱮᱭᱟᱜ, ᱯᱟᱲᱦᱟᱣ ᱵᱟᱨᱮ ᱛᱮ ᱡᱟᱦᱟᱸᱱᱟᱜ ᱜᱮᱵᱮᱱ ᱥᱟᱨᱪᱟ ᱚᱱᱟ ᱠᱚ ᱧᱮ ᱧᱟᱢ ᱫᱟᱲᱮᱭᱟᱜᱼᱟ ᱠᱟᱨᱚᱱ ᱡᱚᱛᱚ ᱦᱚᱲ ᱠᱤᱛᱟᱹᱵᱽ ᱠᱤᱨᱤᱧ ᱠᱚᱨᱮᱱᱟᱜ ᱢᱟᱱᱮ ᱠᱟᱹᱣᱰᱤ ᱠᱚ ᱵᱟᱝ ᱦᱩᱭᱩᱜ ᱛᱟᱵᱚᱱ ᱜᱮᱭᱟ ᱛᱟᱦᱞᱮ ᱡᱟᱦᱟᱸ ᱵᱟᱹᱭ ᱛᱟᱦᱚᱞᱮ ᱱᱚᱝᱠᱟ ᱤᱭᱩᱴᱩᱵᱽ ᱠᱚᱨᱮ ᱜᱮ ᱧᱮᱞ ᱥᱮ ᱱᱚᱝᱠᱟ ᱤᱧ ᱜᱩᱜᱟᱹᱞ ᱨᱮᱧ ᱥᱟᱨᱪ ᱠᱟᱛᱮᱜ ᱧᱮᱞ ᱞᱮᱜ ᱚᱱᱠᱟ ᱠᱟᱛᱮ ᱛᱮᱦᱚᱸ ᱟᱹᱰᱤ ᱜᱟᱱ
ᱦᱳᱭ, ᱟᱹᱞᱤᱧ ᱫᱚ ᱱᱚᱣᱟ ᱢᱳᱵᱟᱭᱤᱞ ᱵᱤᱥᱚᱭ ᱛᱮᱫᱚ ᱱᱚᱝᱠᱟ ᱜᱮ ᱦᱚᱲ ᱠᱚᱞᱤᱧ ᱢᱮᱛᱟᱣᱟᱠᱚᱣᱟ ᱥᱮᱞᱤᱧ ᱵᱩᱡᱷᱟᱹᱣ ᱠᱟᱜ-ᱟ ᱞᱤᱧ ᱡᱮ, ᱢᱳᱵᱟᱭᱤᱞ ᱫᱚ ᱢᱳᱵᱟᱭᱤᱞ ᱫᱚ ᱵᱟᱭ ᱵᱟᱹᱲᱤᱡ-ᱟ ᱢᱳᱵᱟᱭᱤᱞ ᱵᱚᱫᱚᱞ ᱫᱚ ᱟᱢ ᱦᱚᱸᱢ ᱟᱢᱜᱮᱢ ᱵᱟᱹᱲᱤᱡ ᱦᱚᱸᱢ ᱦᱩᱭ ᱫᱟᱲᱮᱭᱟᱜ-ᱟ᱾ ᱮᱱᱛᱮᱫ ᱟᱵᱚ ᱵᱚᱱ ᱢᱮᱱᱟ ᱟᱵᱚ ᱡᱩᱫᱤ ᱢᱚᱸᱡᱽ ᱡᱟᱹᱨᱩᱲ ᱱᱤᱭᱮᱛᱮ ᱢᱳᱵᱟᱭᱤᱞ ᱵᱚᱱ ᱤᱭᱩᱡᱟ ᱛᱚᱵᱮ ᱢᱚᱸᱡᱽ ᱡᱟᱹᱨᱩᱲᱟᱜ ᱜᱮᱵᱚᱱ ᱧᱟᱢᱟ᱾ ᱟᱵᱚ ᱡᱩᱫᱤ ᱵᱟᱹᱲᱤᱡ ᱵᱮᱵᱚᱦᱟᱨ ᱛᱮᱵᱚᱱ ᱵᱮᱵᱚᱦᱟᱨᱟ ᱛᱚᱵᱮ ᱚᱱᱠᱟ ᱠᱷᱟᱡ ᱫᱚ ᱵᱟᱹᱲᱤᱡ ᱜᱮ ᱩᱱᱤ ᱫᱚᱭ ᱮᱢᱚᱜ-ᱟ᱾ ᱢᱳᱵᱟᱭᱤᱞ ᱢᱤᱫᱴᱮᱡ ᱫᱚ ᱢᱟᱱᱮ ᱩᱱᱤ ᱫᱚ ᱩᱱᱤ ᱫᱚ ᱡᱚᱛᱚᱜᱤ ᱢᱳᱵᱟᱭᱤᱞ ᱫᱚ ᱢᱚᱸᱡᱽ ᱵᱟᱹᱲᱤᱡ ᱡᱚᱛᱚ ᱜᱮ ᱢᱮᱱᱟᱭᱟ ᱠᱤᱱᱛᱩ ᱟᱢ ᱪᱮᱫ ᱞᱮᱠᱟ ᱟᱢ ᱪᱮᱫ ᱞᱮᱠᱟᱢ ᱠᱷᱚᱡᱚᱜ ᱠᱟᱱᱟ ᱵᱟᱹᱲᱤᱡ ᱟᱜ ᱛᱚᱵᱮ ᱵᱟᱹᱲᱤᱡ ᱟᱜ ᱜᱮᱭ ᱮᱢᱟᱢᱟ, ᱢᱚᱸᱡᱽ ᱟᱜ ᱮᱢ ᱠᱷᱚᱡᱚᱜ ᱠᱷᱟᱡ ᱠᱟᱱ ᱠᱷᱟᱡ ᱢᱚᱸᱡᱟᱜ ᱜᱮᱭ ᱮᱢᱟᱢᱟ ᱦᱳᱭ ᱥᱮ᱾
ᱢᱚᱪᱟᱜ ᱦᱚᱸ ᱢᱟ ᱟᱹᱰᱤ ᱡᱟᱹᱥᱛᱤ ᱜᱮ ᱮᱢᱟ ᱵᱚᱱ ᱠᱟᱱ ᱜᱮᱭᱟᱭ ᱥᱮ ᱡᱟᱨᱮ ᱡᱟᱦᱟᱸ ᱡᱟᱭᱜᱟ ᱠᱚᱨᱮᱜ ᱵᱟᱵᱚᱱ ᱧᱮᱞ ᱠᱟᱜ ᱚᱱᱟ ᱠᱚᱨᱮᱜ ᱡᱟᱭᱜᱟ ᱵᱚᱱ ᱪᱟᱞᱟᱣ ᱫᱟᱲᱮᱭᱟᱜ ᱠᱟᱱᱟ ᱵᱚᱱ᱾ ᱢᱳᱵᱟᱭᱤᱞ ᱧᱮᱞ ᱧᱮᱞ ᱛᱮᱜᱮ ᱢᱟᱱᱮ ᱢᱮᱯ ᱫᱟᱨᱟᱭ ᱛᱮ ᱦᱳᱭ᱾
ᱠᱟᱛᱷᱟ ᱦᱩᱭᱱᱟ ᱱᱤᱛᱚᱜ ᱟᱞᱟᱝ ᱞᱟᱝ ᱨᱚᱯᱚᱲᱚᱜ ᱠᱟᱱᱟ ᱟᱵ-ᱟᱵᱮᱱ ᱚᱠᱟᱨᱮᱱ ᱠᱟᱱᱟᱵᱮᱱ ᱟᱹᱞᱤᱧ ᱚᱠᱟᱨᱮᱱ ᱠᱟᱱᱟᱞᱤᱧ ᱛᱤᱦᱤ-ᱛᱤᱦᱤᱧ ᱟᱞᱟᱝᱟᱜ ᱠᱟᱛᱷᱟ ᱧᱟᱯᱟᱢᱚᱜ ᱠᱟᱱᱟ ᱟᱨ ᱪᱮᱫ ᱞᱮᱠᱟ ᱵᱩᱡᱷᱟᱹᱜ ᱠᱟᱱᱟ᱾ ᱟᱹᱞᱤᱧ ᱫᱚ ᱱᱚᱝᱠᱟᱞᱤᱧ ᱵᱩᱡᱷᱟᱹᱣᱮᱜ-ᱟ ᱟᱹᱞᱤᱧ ᱫᱚ ᱟᱹᱞᱤᱧ ᱯᱷᱮᱰ ᱨᱮ ᱢᱮᱱᱟᱜ ᱵᱮᱱ ᱞᱮᱠᱟᱞᱤᱧ ᱵᱩᱡᱷᱟᱹᱣᱮᱜ-ᱟ ᱞᱤᱧ᱾
ᱦᱳᱭ ᱦᱳᱭ ᱦᱳᱭ᱾
ᱛᱚᱵᱮ ᱛᱤᱱᱟᱹᱜ ᱥᱩᱵᱤᱫᱷᱟ ᱟᱵᱚ ᱨᱮᱱ ᱞᱟᱹᱜᱤᱫ ᱠᱚ ᱮᱢᱟ ᱵᱚᱱ ᱠᱟᱱᱟ ᱡᱮ ᱥᱟᱺᱜᱤᱧ ᱥᱟᱺᱜᱤᱧ ᱨᱮ ᱛᱟᱦᱮᱸ ᱠᱟᱛᱮ ᱦᱚᱸ ᱥᱩᱨ ᱨᱮ ᱢᱮᱱᱟᱜ ᱵᱮᱱ ᱞᱮᱠᱟ ᱵᱮᱱ ᱟᱹᱭ ᱟᱹᱭᱟᱹᱣᱟ, ᱣᱟᱴᱥᱮᱯ ᱛᱮ ᱵᱷᱤᱰᱭᱳ ᱵᱮᱱ ᱠᱚᱞᱟ᱾ ᱟᱨ ᱯᱷᱮᱥᱵᱩᱠ ᱠᱚ ᱣᱟᱴᱥᱮᱯ ᱠᱚ ᱛᱮ ᱟᱵᱮᱱ ᱡᱚᱛᱚᱣᱟᱜ ᱵᱚᱥᱛᱩ ᱵᱮᱱ ᱠᱩᱞ ᱫᱟᱲᱮᱭᱟᱜ ᱠᱟᱱᱟ ᱦᱳᱭ ᱥᱮ᱾
ᱦᱳᱭ ᱦᱳᱭ, ᱢᱟᱱᱮ ᱟᱵᱚ ᱡᱩᱫᱤ ᱢᱚᱸᱡᱽ ᱞᱟᱹᱜᱤᱫ ᱵᱚᱱ ᱤᱭᱟᱹᱭᱟ ᱛᱟᱦᱚᱞᱮ ᱢᱟ ᱢᱚᱸᱡᱽ ᱜᱮᱭᱟ ᱥᱮ ᱟᱵ ᱛᱟᱯᱚᱨᱮ ᱵᱟᱹᱲᱤᱡ ᱰᱟᱦᱟᱨ ᱛᱮᱜᱮ ᱞᱟᱦᱟ ᱥᱮᱫ ᱵᱚᱱ ᱛᱟᱲᱟᱢ ᱤᱫᱤᱭ ᱥᱮ ᱚᱱᱟ ᱠᱷᱟᱹᱛᱤᱨᱟᱜ ᱛᱮᱜᱮ ᱟᱵᱚ ᱢᱟ ᱵᱷᱩᱞ ᱜᱮᱵᱚᱱ ᱢᱚᱱᱮᱜ-ᱟ ᱥᱟᱱᱟᱢ ᱦᱚᱲ ᱠᱚ ᱢᱮᱱ ᱜᱮᱭᱟ ᱡᱮ ᱢᱳᱵᱟᱭᱤᱞ ᱫᱚ ᱵᱟᱹᱲᱤᱡ ᱜᱮᱭᱟ᱾ ᱠᱤᱱᱛᱩ ᱵᱟᱹᱲᱤᱡ ᱢᱟ ᱟᱵᱚᱣᱟᱜ ᱪᱤᱱᱛᱟᱹ ᱵᱷᱟᱵᱽᱱᱟ ᱜᱮ ᱵᱟᱹᱲᱤᱡ ᱜᱮᱭᱟ᱾
ᱦᱳᱭ ᱦᱳᱭ, ᱟᱵᱚᱣᱟᱜ ᱪᱤᱱᱛᱟᱹ ᱵᱷᱟᱵᱽᱱᱟ ᱜᱮ ᱵᱟ-ᱵᱟᱹᱲᱤᱡ-ᱟ ᱟᱨ ᱟᱵᱚᱣᱟᱜ ᱵᱮᱵᱚᱦᱟᱨ ᱜᱮ ᱵᱟᱹᱲᱤᱡ-ᱟ᱾ ᱟᱵᱚ ᱡᱩᱫᱤ ᱢᱚᱸᱡᱽ ᱵᱚᱱ ᱵᱮᱵᱚᱦᱟᱨᱟ ᱛᱚᱵᱮ ᱢᱳᱵᱟᱭᱤᱞ ᱫᱚ ᱟᱹᱰᱤ ᱢᱚᱸᱡᱽ ᱜᱮᱭᱟᱭ ᱟᱨ ᱡᱩᱫᱤ ᱵᱟᱹᱲᱤᱡ ᱜᱮᱵᱚᱱ ᱵᱮᱵᱚᱦᱟᱨᱟ ᱛᱟᱞᱦᱮ ᱢᱳᱵᱟᱭᱤᱞ ᱫᱚ ᱵᱟᱹᱲᱤᱡ ᱜᱮᱵᱮᱱ ᱞᱟᱹᱭ ᱫᱟᱲᱮᱭᱟᱜ-ᱟ᱾
ᱦᱩᱸ᱾ ᱟᱨ ᱵᱟᱝᱠᱷᱟᱱ ᱫᱚ ᱢᱳᱵᱟᱭᱤᱞ ᱢᱟ ᱵᱟᱭ ᱢᱮᱛᱟ ᱵᱚᱱ ᱠᱟᱱᱟ ᱥᱮ᱾ ᱦᱳᱭ ᱦᱳᱭ᱾
ᱦᱳᱭ ᱦᱳᱭ, ᱦᱩᱸ᱾ ᱠᱤᱪᱷᱩ ᱠᱤᱪᱷᱩ ᱦᱚᱲ ᱱᱚᱝᱠᱟ ᱠᱚ ᱞᱟᱹᱭᱮᱜ-ᱟ ᱟᱞᱮᱨᱮᱱ ᱜᱤᱫᱽᱨᱟᱹ ᱫᱚ ᱢᱳᱵᱟᱭᱤᱞ ᱢᱮᱱᱟᱜ, ᱥᱟᱵ ᱫᱟᱭ ᱚᱱᱟᱛᱮ ᱵᱟᱹᱲᱤᱡᱚᱜ ᱠᱟᱱᱟᱭ᱾ ᱟᱢ ᱪᱮᱫᱟᱜ ᱮᱢ ᱥᱟᱵ ᱚᱪᱚᱣᱟᱭ ᱮᱰᱩ ᱠᱮᱥᱚᱱ ᱚᱠᱟᱴᱟᱜ ᱥᱤᱠᱷᱱᱟᱹᱛ ᱫᱤᱱ ᱨᱮᱫᱚ ᱚᱱᱟ ᱫᱚ ᱵᱟᱝ ᱥᱟᱵ ᱦᱚᱪᱚ ᱠᱚ ᱡᱟᱹᱨᱩᱹᱲᱟ ᱟᱢ ᱚᱵᱷᱟᱨ ᱴᱟᱭᱤᱢ ᱟᱞᱚᱢ ᱤᱭᱩᱡᱽ ᱚᱪᱚᱣᱟᱭᱟ ᱦᱳᱭ ᱥᱮ᱾
ᱦᱳᱭ᱾
ᱫᱚᱨᱠᱟᱨ ᱱᱤᱭᱟᱹᱜᱮ ᱵᱮᱵᱚᱦᱟᱨ ᱚᱪᱚᱭ ᱢᱮ ᱟᱨ ᱫᱚᱨᱠᱟᱨ, ᱵᱤᱱᱟᱹ ᱫᱚᱨᱠᱟᱨ ᱫᱚ ᱟᱞᱚᱢ ᱵᱮᱵᱚᱦᱟᱨᱟ᱾ ᱛᱚᱵᱮ ᱚᱱᱟ ᱫᱚ ᱡᱚᱛᱚᱣᱟᱜ ᱞᱤᱢᱤᱴ ᱜᱮ ᱛᱟᱸᱦᱮᱱᱟ, ᱦᱩᱸ᱾
ᱠᱚ ᱢᱟ ᱵᱟᱠᱚ ᱵᱩᱡᱽ ᱜᱮᱭᱟ ᱥᱮ, ᱩᱱᱝᱠᱩ ᱫᱚ ᱜᱟᱨᱡᱮᱱ ᱠᱟᱹᱴᱤᱡ ᱡᱩᱫᱤ ᱥᱚᱡᱚᱜ ᱠᱚ ᱛᱟᱸᱦᱮᱱᱟ ᱥᱮ ᱛᱟᱦᱞᱮ ᱴᱷᱤᱠ ᱰᱟᱦᱟᱨ ᱩᱫᱩᱜ ᱢᱟᱱᱮ ᱫᱟᱲᱮᱭᱟᱜ ᱜᱮᱭᱟ ᱠᱚ᱾
ᱦᱳᱭ ᱦᱳᱭ ᱦᱳᱭ᱾ ᱦᱩᱰᱤᱧ ᱜᱤᱫᱽᱨᱟᱹ ᱫᱚ ᱛᱤᱱᱟᱹᱜ ᱜᱮ ᱢᱳᱵᱟᱭᱤᱞ ᱩᱱᱟᱹᱜ ᱜᱮᱠᱚ ᱵᱮᱸᱜᱮᱫ ᱫᱟᱲᱮᱭᱟᱜ-ᱟ ᱠᱚ ᱡᱟᱹᱥᱛᱤ ᱛᱮᱠᱚ ᱵᱮᱵᱚᱦᱟᱨ ᱫᱟᱲᱮᱭᱟᱜ-ᱟ, ᱠᱤᱱᱛᱩ ᱩᱱᱠᱩ ᱫᱚ ᱩᱱᱠᱩ ᱫᱚ ᱵᱟᱝᱠᱚ ᱵᱟᱰᱟᱭᱟ ᱡᱮ ᱢᱳᱵᱟᱭᱤᱞ ᱵᱮᱵᱚᱦᱟᱨ ᱞᱮᱠᱷᱟᱱ ᱪᱮᱫ ᱪᱤᱠᱟᱹᱜ-ᱟ ᱢᱮᱱᱛᱮ, ᱦᱳᱭ᱾ ᱚᱱᱟ ᱛᱮ ᱞᱟᱹᱴᱩ ᱦᱚᱲ ᱫᱚ ᱟᱵᱚ ᱜᱮ ᱵᱷᱟᱹᱜᱤ ᱴᱷᱤᱠ ᱵᱚᱱ ᱵᱟᱰᱟᱭᱟᱵᱚᱱ ᱟᱵᱩ ᱜᱮ ᱟᱵᱩ ᱠᱚᱫᱚ ᱫᱟᱭᱤᱛᱛᱚ ᱟᱨ ᱠᱟᱹᱢᱤ ᱠᱟᱹᱥᱱᱤ ᱠᱚ ᱡᱚᱛᱚᱣᱟᱜ ᱵᱚᱥᱛᱩ ᱟᱵᱚ ᱪᱮᱫ ᱟᱠᱩ ᱡᱟᱹᱨᱲ ᱛᱟᱵᱚᱱᱟ ᱡᱟᱹᱥ ᱛᱤ ᱵᱟᱠᱩ ᱞᱤᱢᱤᱴ ᱠᱷᱚᱱ ᱡᱟᱹᱥᱛᱤ ᱫᱚ ᱟᱞᱚᱢ ᱤᱭᱩᱥᱟ ᱢᱮᱱᱛᱮ ᱦᱳᱭ ᱥᱮ ᱟᱪᱪᱷᱟ ᱴᱷᱤᱠᱜᱮᱭᱟ ᱟᱞᱟᱝ ᱟ ᱦᱚᱸ ᱴᱟᱭᱤᱢ ᱦᱚᱸ ᱚᱠᱛᱚ ᱟᱞᱟᱝ ᱟᱜ ᱴᱟᱭᱤᱢ ᱚᱠᱛᱚ ᱦᱚᱸ ᱢᱩᱪᱟᱹᱫᱚᱜ ᱞᱟᱹᱜᱤᱫᱚᱜ ᱟᱵᱮᱱ ᱡᱩᱫᱤ ᱱᱚᱝᱠᱟ ᱜᱮ ᱥᱚᱢᱚᱭ ᱛᱟᱦᱮᱱ ᱠᱷᱟᱱ ᱟᱨᱦᱚᱸ ᱵᱚᱱ ᱠᱚᱞ ᱦᱩᱭᱩᱜ
ᱦᱳᱭ ᱟᱨᱦᱚᱸ ᱜᱟᱞᱢᱟᱨᱟᱣ ᱦᱩᱭᱩᱜᱼᱟ ᱯᱚᱨᱮ ᱱᱟᱦᱟᱜ
ᱦᱳᱭ ᱦᱳᱭ ᱦᱳᱭ ᱴᱷᱤᱠ ᱴᱷᱤᱠ
ᱦᱳᱭ ᱴᱷᱤᱠ ᱜᱮᱭᱟ